ᱦᱮᱞᱳ
ᱦᱮᱸ
ᱪᱮᱫ ᱠᱚᱯᱮ ᱪᱤᱠᱟᱹᱭ ᱭᱟ?
ᱪᱤᱠ ᱫᱚ ᱪᱮᱫ ᱵᱟᱝ ᱱᱚᱜᱚᱭ ᱫᱟᱠᱟ ᱩᱛᱩ ᱠᱚ ᱤᱥᱤᱱ ᱵᱟᱲᱟ ᱦᱩᱭᱩᱜ ᱠᱟᱱᱟ᱾
ᱦᱮᱸ ᱦᱮᱸ ᱚᱱᱛᱮᱱᱟᱜ ᱦᱚᱭ ᱫᱟᱜ ᱡᱟᱹᱲᱤ ᱠᱚᱫᱚ ᱚᱠᱟᱞᱮᱠᱟ?
ᱱᱚᱛᱮᱱᱟᱜ ᱫᱟᱜ ᱡᱟᱹᱲᱤ ᱠᱚᱫᱚ ᱤᱱᱠᱟᱹ ᱢᱚᱴᱟ ᱢᱩᱩᱴᱤ ᱵᱷᱟᱜᱮ ᱧᱚᱜ ᱜᱮ ᱦᱩᱭᱩᱜᱭ ᱠᱟᱱᱟ᱾ ᱢᱤᱫᱵᱟᱨ ᱨᱮ ᱫᱟᱜ ᱵᱟᱲᱟᱭ ᱤᱫᱤᱭᱮᱫᱟᱭ ᱫᱟᱜ ᱡᱟᱹᱲᱤ ᱦᱩᱭ ᱵᱟᱲᱟᱭ ᱤᱫᱤᱜ ᱠᱟᱱᱟ᱾ ᱫᱚᱢᱮ ᱦᱚ ᱵᱟᱝᱟ ᱟᱨ ᱠᱟᱹᱴᱤᱡ ᱚᱱᱠᱟ ᱢᱟᱡᱷᱮ ᱢᱟᱡᱷᱮ ᱚᱱᱠᱟ ᱫᱟᱜ ᱵᱟᱲᱟ ᱤᱫᱤᱭᱮᱫᱟ᱾
ᱟᱪᱪᱷᱟ ᱟᱪᱪᱷᱟ ᱴᱚᱯᱤᱠ ᱥᱮ ᱯᱟᱨᱤ ᱪᱟᱞᱟᱣ ᱮᱸᱠᱷᱟᱱ ᱱᱚᱜᱼᱚᱭ ᱛᱚ ᱟᱵᱚ ᱛᱤᱨᱤᱥᱮ ᱡᱩᱱ ᱱᱚᱣᱟ ᱯᱟᱨᱚᱢᱮᱱᱟ᱾
ᱦᱮᱸ ᱦᱮᱸ ᱦᱮᱸ
ᱟᱯᱮ ᱥᱮᱱ ᱛᱚ ᱚᱠᱟ ᱞᱮᱠᱟ ᱠᱚ ᱢᱟᱱᱟᱣ ᱞᱮᱫᱼᱟ?
ᱟᱞᱮ ᱥᱮᱱ ᱫᱚ ᱱᱟᱦᱟᱜ ᱱᱤᱭᱟᱹ ᱫᱷᱟᱣ ᱫᱚ ᱵᱷᱟᱜᱮ ᱧᱚᱜ ᱜᱮ ᱢᱟᱱᱟᱣ ᱵᱟᱲᱟ ᱦᱩᱭ ᱠᱟᱱᱟᱱᱟ ᱛᱤᱨᱤᱥᱮ ᱡᱩᱱ ᱫᱚ ᱦᱟᱜ᱾ ᱟᱻ ᱟᱞᱮ ᱥᱮᱱ ᱫᱚ ᱟᱸᱜ ᱱᱚᱝᱠᱟ, ᱛᱤᱨᱤᱥᱮ ᱡᱩᱱ ᱨᱮᱫᱚ ᱵᱚᱸᱜᱟ ᱢᱮ ᱵᱚᱸᱜᱟ ᱥᱩᱫᱩ ᱦᱩᱭᱩᱜᱼᱟ ᱡᱮ- ᱛᱤᱨᱤᱥᱮ ᱡᱩᱱ ᱨᱮ ᱯᱨᱳᱜᱨᱟᱢ ᱰᱟᱵᱩᱝ ᱰᱮᱱᱥ ᱱᱚᱣᱟ ᱠᱚᱫᱚ ᱟᱞᱮ ᱫᱚ ᱵᱟᱞᱮ ᱫᱚᱦᱚᱭᱟ᱾
ᱦ
ᱚᱱᱟ ᱠᱚᱫᱚ ᱦᱟᱸᱱᱟᱜ ᱟᱫᱚ,
ᱦᱮ ᱟᱞᱮ ᱠᱤᱪᱷᱩ ᱥᱮᱱᱤᱧ ᱧᱮᱞ ᱠᱮᱜᱼᱟ ᱱᱚᱣᱟ ᱡᱟᱦᱟᱸ ᱦᱩᱞ ᱢᱟᱦᱟ ᱟᱵᱚ ᱵᱩᱱ ᱞᱟᱹᱭᱟ ᱡᱟᱦᱟᱸ ᱫᱚ ᱛᱤᱨᱤᱥᱮ ᱡᱩᱱ,
ᱦᱮᱸᱻ
ᱞᱟᱠᱷ ᱞᱟᱠᱷ ᱞᱟᱠᱷ ᱞᱟᱠᱷ ᱦᱚᱲ ᱡᱟᱦᱟᱸ ᱫᱚ ᱥᱤᱫᱩ ᱠᱟᱱᱩ ᱥᱟᱩᱱ ᱟᱹᱰᱤᱜᱟᱱ ᱠᱤᱪᱷᱩ ᱠᱚ ᱟᱞᱟᱭ ᱞᱮᱜᱼᱟ᱾
ᱦᱮᱸ ᱦᱮᱸ
ᱢᱟᱭᱟᱢ ᱠᱚᱠᱚ ᱡᱚᱨᱚ ᱞᱮᱫᱼᱟ ᱟᱫᱚ ᱩᱱᱠᱩ ᱞᱟᱹᱜᱤᱫ ᱛᱮ ᱡᱩᱫᱤ ᱟᱢᱮ ᱨᱟᱹᱥᱠᱟᱹᱭᱟ ᱥᱮ ᱟᱢ ᱚᱸᱰᱮ ᱚᱨᱜᱮᱥᱴᱟᱨᱮᱢ ᱫᱚᱦᱚᱭᱟ ᱥᱮ ᱟᱢ ᱚᱱᱠᱟ ᱯᱨᱳᱜᱨᱟᱢ ᱮᱢ ᱫᱚᱦᱚᱭᱟ,
ᱦᱮᱸ
ᱡᱟᱦᱱᱟᱜ ᱡᱟᱦᱟᱸᱱᱟᱜ ᱮᱢ ᱨᱟᱹᱥᱠᱟᱹᱭᱟ ᱚᱱᱟ ᱛᱚ ᱴᱷᱤᱠ ᱵᱟᱝ ᱠᱟᱱᱟ ᱥᱮ᱾
ᱦᱮᱸ ᱱᱚᱣᱟ ᱠᱚᱫᱚ ᱴᱷᱤᱠᱟᱜ ᱫᱚ ᱵᱟᱝ ᱩᱱᱠᱩ ᱡᱮᱢᱚᱱ ᱦᱟᱸᱜ ᱟᱵᱚ ᱞᱟᱹᱜᱤᱫ, ᱟᱵᱚ ᱥᱟᱱᱛᱟᱲ ᱦᱚᱯᱚᱱ ᱞᱟᱹᱜᱤᱫ ᱡᱮᱢᱚᱱ ᱢᱟᱭᱟᱝ ᱠᱤᱱ ᱞᱤᱸᱜᱤᱭ ᱠᱟᱫᱟ ᱞᱟᱹᱲᱦᱟᱹᱭ ᱠᱟᱫᱟ ᱠᱤᱱ᱾ ᱥᱟᱱᱛᱟᱲ ᱥᱚᱢᱟᱡᱽ ᱞᱟᱹᱜᱤᱫ, ᱟᱨ ᱩᱱᱠᱤᱱ ᱞᱟᱹᱜᱤᱫᱜ ᱟᱢᱠᱤ ᱚᱱᱟ ᱦᱩᱞ ᱢᱟᱦᱟᱨᱮᱢ ᱡᱟᱛᱨᱟᱭᱟᱢ ᱯᱚᱨᱚᱵᱽ ᱮᱨᱟᱭᱟᱢ ᱰᱟᱵᱩᱝ ᱰᱮᱱᱥ ᱟᱢ? ᱱᱚᱣᱟ ᱠᱚᱫᱚ ᱦᱟᱸᱜ ᱵᱟᱝ ᱡᱩᱛᱩᱜ ᱠᱟᱱᱟ ᱱᱚᱣᱟ ᱫᱚ ᱵᱟᱹᱲᱤᱡ ᱡᱤᱱᱤᱥ ᱠᱟᱱᱟ ᱤᱧ ᱞᱮ ᱯᱚᱠᱚᱠᱮ ᱛᱮᱫᱟ ᱤᱧ ᱫᱚ, ᱱᱚᱣᱟ ᱫᱚ ᱱᱟᱜ ᱵᱟᱹᱲᱤᱡ ᱤᱧ ᱢᱚᱱᱮᱭᱮᱫᱟ᱾
ᱦᱮᱸ ᱦᱮᱸ ᱟᱞᱮ ᱥᱮᱫ ᱦᱚᱸ ᱚᱱᱠᱟᱜᱮ, ᱟᱞᱮ ᱟᱞᱮ ᱦᱚᱸᱞᱮ ᱢᱟᱱᱟᱣ ᱠᱮᱭᱟ ᱵᱷᱟᱹᱜᱤ ᱜᱮ ᱟᱞᱮ ᱥᱮᱱ ᱫᱚ, ᱟᱹᱛᱩ ᱡᱟᱠᱟ ᱠᱚᱨᱮ ᱡᱚᱛᱚᱜ ᱜᱮᱦᱟᱸᱜ ᱞᱮ ᱢᱤᱫᱴᱷᱮᱱ ᱢᱤᱫ ᱴᱷᱮᱱ ᱞᱮ ᱠᱟᱛᱮᱫ ᱜᱮᱞᱮ ᱡᱩᱢᱤᱫ ᱠᱟᱛᱮᱫ ᱜᱮᱞᱮ ᱯᱟᱨᱚᱢ ᱠᱤᱜᱼᱟ, ᱤᱱᱠᱟᱹᱜᱮ ᱱᱟᱯᱟᱭ ᱛᱮᱜᱮ ᱞᱮ ᱥᱟ ᱤᱭᱟᱹ ᱠᱮᱜᱼᱟ᱾ ᱟᱫᱚ ᱢᱤᱥ ᱟᱫᱚ ᱢᱤᱫᱥᱮᱱ ᱢᱤᱫᱴᱮᱱ ᱟᱹᱛᱩ ᱞᱤᱧ ᱫᱟᱬᱟᱱ ᱞᱤᱧ ᱪᱟᱞᱟᱣᱮᱱᱟ᱾ ᱚᱱᱛᱮ ᱫᱚᱞᱤᱧ ᱧᱮᱞ ᱠᱮᱜᱼᱟ, ᱦᱩᱞ ᱢᱟᱦᱟ ᱠᱚ ᱢᱟᱱᱟᱣ ᱠᱮᱜᱼᱟ ᱴᱷᱤᱠ ᱜᱮᱭᱟ ᱜᱚᱲᱚ ᱥᱚᱯᱚᱦ ᱞᱤᱧ ᱛᱟᱦᱮᱸ ᱠᱟᱱᱟ᱾ ᱛᱟᱨᱯᱚᱨᱮ ᱧᱮᱞ ᱠᱮᱜᱼᱟ ᱞᱤᱧ ᱠᱩᱲᱤ ᱜᱟᱱ ᱠᱤᱪᱷᱩ ᱚᱱᱠᱟ ᱮᱱᱮᱡ ᱟᱠᱷᱲᱟ ᱠᱚ ᱫᱚᱦᱚᱣ ᱠᱟᱜᱼᱟ᱾ ᱩᱱᱠᱟ ᱚᱱᱠᱟ ᱟᱵᱚᱣᱟᱜ ᱥᱟᱱᱛᱟᱲᱤ ᱥᱟᱱᱛᱟᱞᱤ ᱤᱫᱤ ᱠᱟᱛᱮᱫ ᱡᱟᱦᱟᱸ ᱞᱟᱠᱪᱟᱨ ᱡᱟᱦᱟᱸ ᱫᱚ ᱚᱱᱠᱟ ᱢᱟᱭᱟᱢ ᱡᱟᱦᱟᱸ ᱟᱵᱩ ᱞᱟᱹᱜᱤᱫ ᱛᱮ ᱞᱟᱹᱲᱦᱟᱹᱭ ᱛᱤᱸᱜᱩ ᱞᱮᱱ ᱛᱟᱦᱮᱸ ᱟᱠᱚ ᱩᱱᱠᱩ ᱠᱚ ᱡᱟᱦᱟᱸ ᱠᱚᱠᱚ ᱢᱟᱭᱟᱢ ᱠᱚᱠᱚ ᱜᱤᱰᱤ ᱞᱮᱜᱼᱟ, ᱩᱱᱠᱩ ᱠᱩ ᱵᱟᱠᱷᱨᱟᱛᱮ ᱞᱟᱠᱥ ᱞᱟᱠᱪᱟᱨᱤ ᱠᱚ ᱫᱚᱦᱚ ᱞᱮᱜᱼᱟ᱾ ᱟᱫᱚ ᱚᱱᱟ ᱠᱚ ᱥᱟᱶᱛᱮᱜᱮ, ᱟᱨᱦᱚᱸ ᱩ ᱩᱰᱤᱡ ᱫᱚ ᱵᱟᱹᱞᱤᱧ ᱠᱩᱥᱤᱭᱟᱜ ᱛᱟᱠᱚᱣᱟ᱾ ᱚᱱᱠᱟ ᱯᱨᱳᱜᱨᱟᱢ ᱠᱚ ᱫᱚᱦᱚ ᱠᱮᱜᱼᱟ᱾
ᱦᱮᱸ ᱦᱮᱸ᱾
ᱟᱫᱚ ᱦᱟᱸᱜ ᱚᱱᱟ ᱠᱷᱟᱹᱛᱤᱨ ᱛᱮ ᱟᱫᱚ ᱦᱟᱸᱜ ᱟᱞᱮ ᱥᱮᱱ ᱫᱚ ᱯᱨᱳᱜᱨᱟᱢ ᱠᱚ ᱫᱚᱦᱚ ᱠᱮᱫ ᱠᱷᱟᱱ ᱫᱚᱭ ᱟᱫᱚ ᱥᱟᱱᱛᱟᱲ ᱜᱤᱫᱽᱨᱟᱹ ᱠᱚᱞᱤᱧ ᱧᱮᱞ ᱠᱮᱫ ᱠᱚᱣᱟ ᱯᱟᱹᱴᱷᱩᱣᱟᱹ ᱠᱚ ᱚᱱᱠᱟ ᱯᱟᱲᱦᱟᱣ ᱯᱟᱲᱦᱟᱣ ᱦᱚᱸ ᱵᱟᱠᱚ ᱯᱟᱲᱦᱟᱣ ᱠᱟᱱᱟ ᱟᱫᱚ ᱟᱠᱚ ᱤᱪᱪᱷᱟᱹ ᱢᱚᱛᱚ ᱜᱮ ᱠᱚ ᱚᱨᱠᱮᱥᱴᱟᱨ ᱠᱚᱠᱚ ᱫᱚᱦᱚ ᱠᱮᱜᱼᱟ᱾ ᱟᱹᱰᱤᱜᱟᱱ ᱠᱤᱪᱷᱩ ᱚᱱᱠᱟ ᱯᱨᱳᱜᱨᱟᱢ ᱠᱚ ᱫᱚᱦᱚ ᱠᱮᱜᱼᱟ᱾ ᱟᱫᱚ ᱠᱟᱹᱴᱤᱡ ᱞᱤᱧ ᱟᱹᱲᱤᱥᱮᱱᱟ᱾
ᱦᱮᱸ ᱦᱮᱸ᱾
ᱟᱫᱚ ᱯᱚᱨᱮᱛᱮ, ᱚᱸᱰᱮᱱ ᱠᱩᱜ ᱦᱚᱲ ᱠᱚᱞᱤᱧ ᱠᱩᱞᱤ ᱵᱟᱲᱟ ᱠᱮᱫ ᱠᱚᱣᱟ᱾ ᱟᱪᱪᱷᱟ ᱟᱵᱚ ᱫᱚ ᱥᱟᱱᱛᱟᱲ ᱠᱟᱱᱟᱵᱚᱱ ᱥᱮ ᱚᱱᱠᱟ ᱮᱴᱟᱜ ᱚᱱᱠᱟ ᱤᱭᱟᱹ ᱠᱚ ᱠᱟᱱᱟ ᱵᱚᱱ ᱟᱵᱩ ᱫᱚ ᱮᱴᱟᱜ ᱞᱮᱠᱟᱱ ᱡᱟᱹᱛᱤ ᱠᱚ ᱠᱟᱱᱟ ᱵᱚᱱ᱾
ᱦᱮᱸ ᱫᱤᱠᱩ ᱪᱷᱟᱹᱛᱤᱠ ᱮᱢᱟᱱ ᱱᱟᱜ ᱢᱮᱱᱟᱜ ᱵᱚᱱᱟ᱾
ᱚᱸᱦᱚᱜ, ᱚᱸᱷᱚᱸ ᱫᱩᱧ
ᱦᱩᱸ᱾
ᱛᱟᱯᱚᱨᱮ ᱟᱫᱚᱞᱤᱧ ᱢᱚᱱᱮ ᱠᱮᱜᱼᱟ ᱡᱮ ᱵᱟᱝᱟ ᱚᱱᱠᱟ ᱟᱵᱚ ᱫᱚ ᱟᱵᱚᱨᱤᱱ ᱡᱟᱦᱟᱸᱭᱟᱜ ᱞᱟᱹᱲᱦᱟᱹᱭ ᱛᱤᱠᱤᱱ ᱡᱟᱦᱟᱸ ᱫᱚ ᱟᱵᱚ ᱦᱚᱲ ᱞᱮᱠᱟᱛᱮ ᱠᱷᱟᱱ ᱫᱚ ᱞᱟᱹᱲᱦᱟᱹᱭ ᱠᱟᱛᱮᱫ ᱠᱤᱱ ᱢᱟᱭᱟᱢ ᱠᱤᱱ ᱡᱚᱨᱚ ᱞᱮᱜᱼᱟ ᱩᱱᱠᱤᱱ ᱵᱟᱠᱷᱨᱟ ᱛᱮ ᱡᱩᱫᱤ ᱟᱢ ᱨᱟᱹᱥᱠᱟᱹᱭᱟᱢ ᱚᱬᱮ, ᱚᱱᱟ ᱫᱚ ᱠᱷᱟᱨᱟᱯ ᱦᱩᱭᱩᱜᱼᱟ ᱥᱮ᱾
ᱦᱮᱸ ᱱᱚᱣᱟ ᱫᱚ ᱮᱠᱫᱚᱢ ᱠᱷᱟᱨᱟᱯ ᱱᱚᱣᱟ ᱫᱚ ᱵᱟᱹᱲᱤᱡ ᱡᱤᱱᱤᱥ ᱡᱮᱢᱚᱱ ᱩᱱᱠᱤᱱ ᱫᱚᱱ ᱦᱟᱸᱜ ᱟᱵ ᱵᱚ ᱞᱟᱹᱜᱤᱫ ᱡᱤᱣᱤ ᱠᱤᱱ ᱟᱞᱟᱭ ᱟᱠᱟᱫᱟ ᱢᱟᱭᱟᱢ ᱠᱤᱱ ᱞᱟᱹᱭᱤ ᱠᱤᱜᱼᱟ ᱛᱤᱱᱟᱹᱜ ᱫᱩᱠ ᱥᱟᱞᱟᱜ ᱦᱟᱨᱠᱮᱛ ᱥᱟᱥᱮ ᱥᱟᱥᱮ ᱟᱨ ᱟᱵᱚ ᱫᱚ ᱚᱱᱟ ᱫᱚ ᱨᱟᱹᱥᱠᱟᱹ ᱛᱮᱵᱚ ᱯᱟᱨᱚᱢ ᱜᱤᱰᱤ ᱠᱟᱜ ᱠᱟᱱᱟ, ᱱᱚᱣᱟ ᱫᱚᱱ ᱦᱟᱸᱜ ᱵᱟᱝ ᱡᱩᱛᱩᱜ ᱠᱟᱱᱟ ᱡᱮᱢᱚᱱ ᱚᱱ ᱵᱚᱝ ᱮᱱᱮᱡ ᱡᱟᱛᱨᱟ ᱯᱨᱳᱜᱨᱟᱢ ᱨᱟᱹᱥᱠᱟᱹ ᱜᱮᱛᱚ ᱦᱟᱸᱜ ᱟᱵᱚ ᱫᱚᱵᱚ ᱪᱟᱞᱟᱜᱼᱟ, ᱟᱵᱚ ᱠᱤ ᱚᱸᱰᱮ ᱫᱩᱠ ᱥᱟᱞᱟᱜ ᱵᱚ ᱯᱟᱞᱚᱱᱮᱜ ᱛᱟᱹᱠᱤᱱᱟ ᱵᱟᱝ᱾ ᱟᱫᱚ, ᱱᱚᱣᱟ ᱫᱚ ᱢᱤᱫ ᱠᱟᱹᱯ ᱦᱮᱸ ᱦᱮᱸ ᱞᱟᱹᱭ ᱵᱮᱱ
ᱛᱟᱦᱚᱞᱮ ᱠᱷᱟᱱ ᱟᱵᱚ ᱢᱟ ᱛᱟᱦᱚᱞᱮ ᱠᱷᱟᱱ ᱚᱱᱟ ᱢᱟ ᱨᱟᱹᱥᱠᱟᱹ ᱫᱤᱱ ᱨᱮ ᱢᱟ ᱟᱵᱚ ᱢᱟ ᱡᱟᱣ ᱜᱚᱡ ᱫᱤᱱ ᱨᱮᱢᱟ ᱚᱱᱟ ᱜᱮᱵᱚᱱ ᱨᱟᱹᱥᱠᱟᱹ ᱠᱮᱜᱼᱟ ᱥᱮ᱾
ᱦᱮᱸ ᱦᱮᱸ ᱦᱮᱸ᱾
ᱟᱵᱚ ᱢᱟᱵᱚᱱ ᱵᱟᱵᱚᱱ ᱢᱚᱱᱮ ᱞᱮᱜᱼᱟ ᱡᱮ ᱪᱮᱫ ᱠᱷᱟᱹᱛᱤᱨ ᱢᱮᱱᱟᱜ ᱵᱚᱱᱟ ᱥᱮ ᱚᱠᱟ ᱠᱷᱚᱱᱟᱜ ᱵᱚᱱ ᱦᱮᱡ ᱮᱱᱟ ᱥᱮ ᱪᱤᱠᱟᱹᱛᱮ ᱢᱮᱱᱟᱜ ᱵᱚᱱᱟ ᱚᱱᱟ ᱦᱚᱸᱛᱚ ᱵᱷᱚᱜᱚᱱᱳ ᱵᱟᱵᱚᱱ ᱦᱩᱫᱤᱥ ᱞᱮᱜᱼᱟ ᱥᱮ᱾
ᱦᱮᱸ ᱦᱮᱸ᱾
ᱟᱫᱚ ᱡᱟᱦᱟᱸ ᱫᱚ ᱩᱱᱠᱩᱫ ᱦᱟᱸᱜ ᱟᱵᱚ ᱵᱚᱱ ᱞᱟᱹᱭ ᱞᱮ ᱠᱷᱟᱱ ᱫᱚ ᱦᱟᱸᱜ ᱫᱚ ᱵᱮᱥ ᱵᱟᱝ ᱦᱩᱭᱩᱜᱼᱟ ᱩᱱᱤ ᱢᱟ ᱪᱮᱛᱟᱱ ᱠᱷᱚᱱᱟᱜ ᱢᱟᱠᱚ ᱧᱮᱞᱮᱫ ᱵᱚᱱ ᱜᱮᱭᱟ ᱥᱮ᱾
ᱦᱮᱸ ᱱᱚᱣᱟ ᱫᱚ ᱦᱟᱸᱜ ᱪᱮᱫᱟᱜ ᱵᱟᱝ ᱧᱮᱞ ᱫᱚᱱ ᱦᱟᱸᱜ ᱡᱚᱛᱚ ᱜᱮᱠᱚ ᱧᱮᱞᱮᱫ ᱵᱚᱱᱟ ᱪᱮᱫᱠᱟ ᱵᱚ ᱠᱟᱹᱢᱤᱭᱫᱟ ᱪᱮᱫ ᱪᱟᱵᱟᱝᱟ ᱱᱟᱦᱟᱜ᱾
ᱦᱮᱸ ᱦᱮᱸ, ᱟᱫᱚ ᱡᱩᱫᱤ ᱟᱵᱚ ᱚᱸᱰᱮ ᱵᱚᱱ ᱮᱱᱮᱡ ᱨᱟᱹᱥᱠᱟᱹᱭᱟ ᱛᱟᱦᱚᱞᱮ ᱠᱷᱟᱱ ᱫᱚ ᱦᱟᱸᱜ ᱩᱱᱠᱩ ᱦᱚᱸᱠᱤᱱ ᱟᱹᱲᱤᱥᱚᱜᱼᱟ ᱠᱤᱱ᱾ ᱞᱮᱠᱚ ᱦᱮᱸ ᱱᱤᱱᱟᱹᱜ ᱞᱟᱹᱲᱦᱟᱹᱭ ᱦᱩᱭᱱᱟ, ᱢᱟᱭᱟᱢ ᱠᱚᱞᱤᱧ ᱞᱤᱸᱜᱤ ᱠᱮᱫᱮᱜᱼᱟ, ᱤᱱᱟᱹᱜ ᱜᱟᱱᱞᱮ ᱛᱟᱯᱟᱢ, ᱛᱟᱯᱟᱢ ᱛᱮᱞᱮ ᱟᱞᱮ ᱞᱮ ᱫᱟᱲᱮᱭᱮᱱᱟ ᱮᱱᱛᱮ ᱨᱮᱦᱚᱸ ᱱᱩᱠᱩ ᱟᱞᱮ ᱪᱮᱛᱟᱱ ᱨᱮ ᱱᱚᱝᱠᱟ ᱟᱹᱰᱤᱥ ᱫᱚ ᱵᱟᱝ ᱫᱩᱠ ᱵᱟᱝ ᱠᱟᱛᱮᱜ ᱛᱤᱱᱟᱹᱜ ᱨᱟᱹᱥᱠᱟᱹ ᱨᱮ ᱢᱮᱱᱟᱜ ᱟᱠᱟᱜ ᱠᱚᱣᱟ᱾ ᱦᱮᱸ ᱚᱱᱠᱟ ᱞᱮᱠᱷᱟᱱ ᱫᱚ ᱠᱷᱟᱨᱟᱯ ᱦᱩᱭᱩᱜ ᱠᱟᱱᱟ ᱥᱮ᱾
ᱦᱩᱸ,
ᱮᱱᱛᱮ ᱟᱞᱮ ᱥᱮᱱ ᱫᱚ ᱚᱱᱟ ᱚᱨᱜᱮᱥᱴᱟᱨ ᱠᱚᱠᱚ ᱫᱚᱦᱚᱭᱮᱫ ᱠᱷᱟᱱ ᱜᱮ ᱟᱹᱲᱤᱥ ᱧᱚᱜ ᱵᱩᱡᱷᱟᱹᱜ ᱠᱟᱱᱟ, ᱡᱟᱦᱟᱱᱟᱜ ᱞᱟᱹᱭ ᱞᱮᱠᱷᱟᱱ ᱦᱚᱸ ᱵᱟᱝ ᱜᱟᱱᱚᱜ ᱠᱟᱱᱟ᱾ ᱡᱟᱦᱟᱸ ᱨᱮ ᱟᱛᱳ ᱡᱩᱢᱤᱫ, ᱡᱩᱢᱤᱫ ᱠᱟᱛᱮᱫ ᱡᱟᱦᱟᱸᱨᱮᱢ ᱡᱟᱦᱟᱱᱟᱜ ᱮᱢ ᱯᱟᱞᱚᱱᱟ ᱚᱱᱟ ᱫᱚ ᱨᱟᱹᱥᱠᱟᱹ ᱧᱚᱜ ᱵᱩᱡᱷᱟᱹᱜᱼᱟ᱾
ᱦᱮᱸ ᱦᱮᱸ᱾
ᱦᱳᱭ ᱛᱚ᱾ ᱟᱵᱚ ᱥᱟᱱᱛᱟᱲ ᱦᱚᱯᱚᱱ ᱫᱚ ᱱᱚᱣᱟ ᱜᱮ ᱱᱟᱜ ᱢᱤᱫᱴᱮᱝ ᱵᱷᱩᱞ ᱫᱳᱧ ᱢᱚᱱᱮᱭᱟ ᱤᱧ ᱫᱚ᱾ ᱟᱵᱚ ᱫᱚ ᱥᱩᱫᱩ ᱱᱚᱜᱼᱚᱭ ᱦᱩᱞ ᱢᱟᱦᱟ ᱠᱚᱵᱚ ᱢᱟᱱᱟᱣᱟ᱾ ᱟᱹᱰᱤ ᱠᱤᱪᱷᱩ ᱱᱚᱝᱠᱟ ᱢᱮᱱᱟᱜ ᱛᱟᱵᱚᱱᱟ ᱟᱵᱚᱣᱟᱜ ᱢᱟᱱᱟᱣ ᱵᱟᱼᱼ ᱛᱟᱣ ᱨᱮᱱᱟᱜ ᱥᱟᱱᱛᱟᱞ ᱦᱚᱯᱚᱱᱟᱜ ᱫᱚ ᱟᱹᱰᱤᱜᱟᱱ ᱢᱮᱱᱟᱜ ᱠᱟᱫᱟ ᱡᱮ, ᱟᱵᱚ ᱫᱚ ᱱᱚᱣᱟ ᱠᱚᱨᱮ ᱫᱚ ᱡᱮᱢᱚᱱ ᱯᱨᱳᱜᱮᱨᱟᱢ ᱦᱟᱺᱰᱤ ᱯᱟᱹᱨᱟᱹᱣᱟᱹ ᱧᱩ ᱠᱟᱛᱮ ᱵᱚ ᱠᱚᱨᱟᱣ ᱠᱮᱫᱟ᱾ ᱱᱤᱥᱟᱹᱨᱮ ᱢᱮᱱᱟᱜ ᱵᱚᱱᱟ ᱚᱠᱟ ᱴᱷᱤᱠ ᱚᱠᱟ ᱵᱷᱩᱞ ᱚᱱᱟᱫᱚ ᱵᱟᱵᱚ ᱩᱭᱦᱟᱹᱨ ᱧᱟᱢ ᱫᱟ᱾
ᱟᱪᱪᱷᱟ, ᱚᱻᱱᱮ ᱡᱮᱢᱚᱱ ᱟᱪᱷᱟ, ᱟ ᱚᱱᱮ ᱡᱚ ᱡᱚᱠᱷᱚᱱ ᱟᱵᱚᱣᱟᱜ ᱦᱟᱺᱰᱤ ᱠᱚ ᱵᱚᱸᱜᱟ ᱧᱩᱛᱩᱢᱛᱮ ᱦᱟᱺᱰᱤ ᱵᱚᱱ ᱫᱚᱦᱚᱭᱟ᱾ ᱚᱱᱟ ᱢᱟ ᱛᱚ ᱟᱵᱚ ᱢᱟ ᱫᱚᱦᱚ ᱦᱚᱸᱵᱚᱱ ᱫᱚᱦᱚ ᱠᱮᱜ ᱟᱵᱚ ᱟᱵᱚ ᱢᱟ ᱩᱱᱠᱤᱱ ᱧᱩᱛᱩᱢ ᱛᱮᱢᱟ ᱵᱚᱸᱜᱟ, ᱵᱚᱸᱜᱟ ᱦᱚᱸ ᱵᱚᱱ ᱵᱚᱸᱜᱟᱭ ᱠᱮᱜᱼᱟ᱾ ᱤᱱᱟᱹ ᱯᱚᱨᱮ ᱵᱚᱱ ᱪᱮᱯᱮᱡ ᱦᱟᱹᱴᱤᱧ ᱧᱚᱜᱼᱟ ᱚᱱᱟ ᱦᱚᱸ ᱪᱮᱯᱮᱡ ᱦᱟᱹᱴᱤᱧ ᱨᱮᱭᱟᱜ ᱢᱟ ᱟᱵᱚ ᱵᱚᱱ ᱵᱟᱹᱲᱛᱤ ᱵᱚᱱ ᱧᱩᱭᱮᱫᱼᱟ᱾
ᱦᱮᱸ ᱦᱮᱸ, ᱚᱱᱟᱜᱮ᱾
ᱟᱫᱚ ᱦᱚᱲ ᱵᱟᱵᱚᱱ ᱦᱚᱲ ᱠᱚ ᱵᱟᱵᱚᱱ ᱪᱤᱱᱦᱟᱹᱭᱮᱫ ᱠᱚᱣᱟ᱾
ᱦᱮᱸ᱾
ᱮᱭ ᱟᱵᱚ ᱥᱟᱱᱛᱟᱲ ᱥᱟᱱᱛᱟᱲ ᱜᱮ ᱵᱟᱵᱚᱱ ᱴᱷᱤᱠᱚᱜ ᱠᱟᱱᱟ ᱡᱩᱢᱤᱫ ᱠᱟᱛᱮ ᱜᱮ ᱡᱟᱦᱟᱱᱟᱜ ᱡᱤᱱᱤᱥ ᱢᱤᱫ ᱛᱷᱮᱱ ᱠᱟᱛᱮᱜ ᱡᱟᱦᱟᱱᱟᱜ ᱮᱢ ᱯᱟᱞᱚᱱᱟ ᱚᱱᱟ ᱠᱟᱹᱢᱤᱭᱟ ᱥᱮ ᱮᱛᱷᱚᱵᱟᱢ ᱚᱱᱟ ᱦᱚᱸ ᱪᱚᱨᱚᱠ ᱧᱚᱜ ᱵᱩᱡᱷᱟᱹᱜᱼᱟ᱾
ᱦᱮᱸ᱾
ᱚᱱᱟ ᱦᱚᱸ᱾
ᱟᱫᱚ ᱱᱟᱦᱟᱜ, ᱟᱵᱚ ᱫᱚ ᱱᱚᱜᱼᱚᱭ ᱡᱮᱢᱚᱱ ᱦᱟᱸᱜ ᱟᱹᱰᱤ ᱯᱟᱹᱨᱣᱟᱹ ᱱᱚᱣᱟ ᱫᱚ ᱦᱟᱸᱜ ᱟᱵᱚ ᱫᱚ ᱵᱚᱸᱜᱟ ᱞᱟᱹᱜᱤᱫ ᱦᱟᱸᱜ, ᱫᱚᱦᱚᱭᱟᱵᱚ ᱥᱮ ᱵᱚᱸᱜᱟ ᱵᱟᱠᱷᱟᱨᱟᱜᱮ ᱟᱵᱚ ᱫᱚ ᱱᱚᱣᱟ ᱫᱚ ᱵᱚᱸᱜᱟ ᱡᱤᱱᱤᱥ ᱟᱢ ᱦᱟᱴᱼᱼ ᱯᱟᱛᱟ ᱵᱩᱨᱩ ᱡᱟᱛᱨᱟᱢ ᱟᱠᱷᱨᱤᱧᱟ ᱦᱚᱲᱮᱢ ᱧᱩᱼᱼ ᱠᱚᱸᱰᱮᱞ ᱦᱚᱪᱚ ᱠᱟᱠᱚᱣᱟ ᱯᱨᱳᱜᱟᱨᱟᱢ ᱨᱮ ᱯᱟᱛᱟ ᱪᱟᱛᱟ ᱱᱚᱣᱟ ᱫᱚ ᱱᱟᱦᱟᱜ ᱩᱪᱤᱛ ᱵᱟᱝ ᱠᱟᱱᱟ᱾ ᱵᱚᱸᱜᱟ ᱡᱤᱱᱤᱥ ᱫᱚ ᱵᱚᱸᱜᱟ ᱴᱷᱟᱶ ᱨᱮᱜᱮ ᱫᱚᱦᱚ ᱞᱮᱱᱠᱷᱟᱱ ᱵᱷᱟᱜᱮ ᱧᱮᱞᱚᱜᱼᱟ᱾
ᱦᱮᱸ᱾
ᱟ ᱫᱚ ᱵᱟᱝ ᱵᱩᱨᱩ ᱡᱟᱛᱨᱟ ᱯᱨᱳᱜᱟᱨᱟᱢ ᱢᱮᱱᱛᱮ ᱦᱚᱸ ᱵᱚ ᱟᱠᱷᱨᱤᱧ ᱫᱟ ᱯᱩᱭᱥᱟᱹᱭ ᱫᱟ ᱵᱚ᱾ ᱟᱵᱚ ᱱᱮᱛᱟᱨ ᱫᱚ ᱯᱩᱭᱥᱟᱹ ᱵᱚ ᱫᱚᱨᱠᱟᱨᱟᱜ ᱠᱟᱱᱟ᱾ ᱪᱮᱫᱟᱜ ᱱᱚᱣᱟ ᱠᱚᱫᱚ ᱮᱠᱫᱚᱢ ᱦᱩᱭᱩᱜ ᱞᱟᱹᱠᱛᱤ ᱵᱟᱝ ᱠᱟᱱᱟ᱾
ᱦᱮᱸ, ᱟᱫᱚ ᱵᱟᱝᱟ ᱟᱫᱚ ᱟᱵᱚ ᱟᱵᱚ ᱥᱟᱱᱛᱟᱞ ᱦᱚᱸ ᱡᱩᱫᱤ ᱠᱟᱹᱣᱰᱤ ᱵᱟᱝᱠᱷᱟᱱ ᱟᱵᱚ ᱦᱚᱸ ᱪᱮᱫ ᱦᱚᱸ ᱵᱟᱵᱚᱱ ᱪᱤᱠᱟᱹ ᱫᱟᱲᱮᱭᱟᱜ ᱠᱟᱱᱟ ᱥᱮ ᱟᱵᱚᱣᱟᱜ ᱯᱟᱹᱨᱥᱤ ᱛᱮ ᱡᱮᱢᱚᱱ ᱚᱞᱚᱜ ᱯᱟᱲᱦᱟᱣ ᱩᱰᱩᱠ ᱠᱟᱱᱟ ᱚᱱᱟ ᱛᱮᱦᱚᱸ ᱵᱟᱵᱚᱱ ᱪᱟᱞᱟᱣ ᱫᱟᱲᱮᱭᱟᱜ ᱠᱟᱱᱟ᱾ ᱯᱟᱲᱦᱟᱣ ᱦᱚᱸ ᱵᱟᱵᱚᱱ ᱯᱟᱲᱦᱟᱜ ᱠᱟᱱᱟ ᱟᱵᱚᱣᱟᱜ ᱯᱟᱹᱨᱥᱤ ᱟᱵᱚᱣᱟᱜ ᱯᱟᱹᱨᱥᱤ ᱛᱮᱦᱚᱸ ᱡᱮᱻᱻ ᱤᱥᱠᱩᱞ ᱛᱮᱭᱟᱨ ᱟᱠᱟᱱᱟ ᱡᱮ ᱚᱸᱰᱮ ᱵᱚᱱ ᱯᱟᱲᱦᱟᱜᱼᱟ ᱚᱱᱠᱟ ᱦᱚᱸ ᱡᱮ ᱦᱩᱫᱤᱥ ᱵᱟᱹᱱᱩᱜ ᱛᱟᱵᱚᱱᱟ᱾ ᱡᱮ ᱟᱞᱮᱭᱟᱜ ᱯᱟᱹᱨᱥᱤ ᱛᱮᱜᱮᱞᱮ ᱯᱟᱲᱦᱟᱜᱼᱟ ᱚᱱᱠᱟ ᱦᱚᱸ ᱵᱟᱝᱼᱟ᱾
ᱦᱮᱸ ᱱᱚᱼᱚᱭ ᱡᱮᱢᱚᱱ ᱟᱵᱚᱣᱟᱜ ᱯᱟᱹᱨᱥᱤ ᱟᱭᱳ ᱟᱲᱟᱝ ᱡᱮᱢᱚᱱ ᱢᱤᱫᱴᱮᱱ ᱡᱟᱦᱟᱸ ᱢᱤᱫᱴᱮᱱ ᱛᱟᱦᱮᱱ ᱛᱟᱢᱟ ᱟᱭᱳ ᱟᱲᱟᱝ ᱛᱮ, ᱩᱰᱩᱝ ᱠᱟᱱᱟ ᱪᱤᱠᱤ ᱡᱮ ᱯᱟᱲᱦᱟᱜ ᱟᱵᱚ ᱥᱠᱩᱞ ᱠᱚᱞᱮᱡᱽ ᱜᱚᱴᱟ ᱩᱪᱷᱱᱟᱹᱣ ᱜᱚᱴᱟ ᱯᱟᱥᱱᱟᱣ ᱟᱠᱟᱱᱟ ᱟᱨ ᱟᱵᱚ ᱫᱚ ᱚᱸᱰᱮ ᱫᱚ ᱵᱟᱹᱱᱩᱜ ᱵᱚᱱᱟ ᱟᱵᱚ ᱫᱚ ᱚᱠᱟᱨᱮ ᱯᱨᱳᱜᱨᱟᱢ ᱨᱮ ᱡᱟᱛᱨᱟ ᱨᱮ ᱚᱸᱰᱮ ᱫᱚ ᱫᱟᱹᱲ ᱜᱮᱠᱚ ᱫᱟᱹᱲ ᱵᱟᱲᱟᱭᱟ ᱡᱮ ᱟᱵᱚ ᱞᱟᱹᱜᱤᱫ ᱫᱚ ᱤᱥᱠᱩᱞ ᱠᱚ ᱜᱚᱴᱟ ᱠᱷᱩᱞᱟᱹᱣ ᱠᱟᱱᱟ ᱡᱮ ᱟᱭᱳ ᱟᱲᱟᱝ ᱛᱮᱵᱚ ᱚᱞᱟ, ᱥᱮᱵᱚᱱ ᱯᱟᱲᱦᱟᱜ ᱚᱱᱟ ᱥᱮᱱ ᱫᱚ ᱱᱟᱜ ᱨᱟᱹᱥᱠᱟᱹ ᱦᱚᱸ ᱵᱟᱹᱱᱩ ᱛᱟᱵᱚᱱᱟ ᱥᱮ ᱪᱟᱞᱟᱜ ᱨᱮᱱᱟᱜ ᱢᱚᱱᱮ ᱦᱱᱟᱜ ᱵᱟᱹᱱᱩᱜ ᱠᱟᱜ ᱡᱮ ᱤᱧ ᱚᱸᱰᱮ ᱥᱮᱱ ᱠᱟᱛᱮ ᱤᱧ ᱥᱮᱬᱟᱭᱟ᱾ ᱚᱱᱟ ᱫᱚ ᱱᱟᱜ ᱢᱚᱱᱮ ᱵᱟᱝ ᱡᱮ ᱯᱨᱳᱜᱨᱟᱢ ᱠᱚᱨᱮ ᱫᱚ ᱱᱟᱜ ᱡᱟᱹᱥᱛᱤ ᱦᱚᱲ ᱵᱚ ᱡᱟᱣᱨᱟᱜ ᱠᱟᱱᱟ᱾ ᱠᱩᱲᱤ ᱜᱤᱫᱽᱨᱟᱹ ᱠᱤ ᱵᱟᱝ ᱠᱚᱲᱟ ᱜᱤᱫᱽᱨᱟᱹ ᱢᱟᱱᱮ ᱵᱤᱥᱤ ᱚᱱᱰᱮ ᱫᱚ ᱱᱟᱜ ᱧᱟᱢ ᱠᱚᱣᱟ᱾
ᱦᱮᱸ ᱟᱪᱪᱷᱟ ᱟᱪᱪᱷᱟ ᱟᱪᱪᱷᱟ ᱛᱚᱵᱮ ᱟᱯᱮ ᱥᱮᱱ ᱫᱚ ᱥᱟᱱᱛᱟᱲ ᱡᱟᱦᱟᱸ ᱫᱚ ᱟᱵᱚ ᱚᱞᱪᱤᱠᱤᱛᱮ ᱡᱟᱦᱟᱸ ᱩᱰᱩᱠ ᱠᱟᱱᱟ ᱤᱥᱠᱩᱞ ᱠᱚ ᱚᱱᱟ ᱫᱚ ᱟᱯᱮᱥᱱ ᱫᱚ ᱢᱮᱱᱟᱜ ᱟᱥᱮ ᱵᱟᱝ?
ᱦᱮᱸ ᱟᱞᱮᱥᱮᱱ ᱱᱚᱼᱚᱭ ᱥᱤᱥᱠᱩᱞ ᱠᱚᱫᱚ ᱦᱟᱸᱜ ᱠᱤᱪᱷᱩ ᱞᱟᱦᱟᱜᱮ ᱱᱟᱦᱱᱟᱜ ᱩᱰᱩᱝ ᱵᱟᱲᱟ ᱢᱟᱱᱮ ᱤᱥᱠᱩᱞ ᱢᱮᱱᱟᱜ ᱟᱠᱟᱫᱟ ᱚᱞ ᱪᱤᱠᱤ ᱤᱭᱮ ᱫᱚ ᱱᱟᱦ ᱤᱥᱠᱩᱞ ᱠᱚ, ᱠᱚᱞᱮᱡᱽ ᱠᱚ ᱯᱨᱟᱭᱢᱟᱨᱤ ᱠᱚ ᱢᱟᱱᱮ ᱢᱮᱱᱟᱜ ᱜᱮᱭᱟ ᱴᱷᱩᱤᱠᱴᱷᱟᱠ ᱵᱮᱥᱤ ᱵᱮᱥᱤ ᱵᱟᱹᱱᱩᱜᱼᱟ ᱡᱮ ᱜᱚᱴᱟᱜ ᱜᱮ ᱦᱟᱸᱰᱮ ᱢᱮᱱᱟᱜᱼᱟ ᱱᱟᱰᱮ ᱚᱱᱠᱟ ᱫᱚ ᱱᱟᱱᱟᱜ ᱵᱟᱝᱟ ᱢᱟᱱᱮ ᱡᱟᱭᱦᱳᱠ ᱢᱮᱱᱟᱜ ᱟᱠᱟᱫᱟ ᱢᱤᱫᱴᱟᱝ ᱵᱟᱨᱭᱟ ᱠᱟᱛᱮᱜ ᱚᱱᱠᱟ ᱩᱰᱩᱝ ᱟᱠᱟᱱᱟ ᱡᱮ ᱯᱨᱟᱭᱢᱟᱨᱤ ᱢᱤᱫᱴᱟᱝ ᱦᱟᱭ ᱤᱥ ᱠᱩᱞ ᱠᱚᱞᱮᱡᱽ ᱚᱱᱠᱟ ᱢᱮᱱᱟᱼᱟ ᱱᱚᱸᱰᱮ ᱫᱚ᱾
ᱟᱪᱪᱷᱟ ᱟᱪᱪᱷᱟ ᱟᱞᱮᱥᱱ ᱫᱚ ᱚᱱᱠᱟ ᱫᱚ ᱦᱟ ᱵᱟᱹᱱᱩᱜ ᱟᱹᱱᱤᱡᱼᱟ, ᱟᱞᱮ ᱥᱮᱱ ᱫᱚ ᱢᱤᱫᱴᱮᱱ ᱜᱮ ᱢᱮᱱᱟᱜᱼᱟ, ᱟᱫᱚ ᱚᱱᱟ ᱢᱤᱫᱴᱮᱱ ᱨᱮᱜᱮ ᱟᱫᱚ ᱠᱟᱹᱣᱰᱤ ᱰᱷᱮᱨ ᱠᱷᱟᱹᱛᱤᱨ ᱟᱞᱮ ᱦᱚᱸ ᱵᱟᱞᱮ ᱯᱟᱲᱦᱟᱣ ᱫᱟᱲᱮᱭᱟᱜ ᱠᱟᱱᱟ ᱟᱫᱚ ᱠᱟᱹ ᱟᱫᱚ ᱠᱟᱹᱣᱰᱤ ᱵᱟᱝᱠᱷᱟᱱ ᱫᱚ ᱪᱮᱫ ᱦᱚᱸ ᱵᱟᱝ ᱜᱟᱱᱚᱼᱟ ᱥᱮ᱾
ᱦᱮᱸ ᱦᱮᱸ ᱱᱮᱛᱟᱨ ᱫᱚ ᱡᱟᱦᱟᱸ ᱨᱮᱜᱮ ᱱᱟᱦᱟᱸ ᱚᱱᱟ ᱠᱟᱹᱣᱰᱤ ᱜᱮ ᱦᱟᱸᱜ ᱟᱥᱚᱞᱟᱜ ᱢᱟ᱾
ᱟᱫᱚ ᱚᱱᱟ ᱦᱮᱸ ᱦᱮᱸ᱾
ᱠᱟᱹᱣᱰᱤ ᱵᱟᱝᱠᱷᱟᱱ ᱫᱚ ᱪᱮᱫ ᱦᱚᱸ ᱵᱟᱝ ᱜᱟᱱᱚᱜᱼᱟ᱾
ᱟᱪᱪᱷᱟ ᱟᱪᱪᱷᱟ ᱮᱱᱠᱷᱟᱱ ᱴᱷᱤᱠ᱾
ᱟᱞᱮ ᱥᱮᱱᱢᱟ ᱚᱱᱠᱟ ᱟᱫᱚ ᱫᱟᱜ ᱡᱟᱹᱲᱤ ᱞᱮᱠᱷᱟᱱ ᱟᱞᱮ ᱥᱮᱱ ᱢᱟ ᱫᱚᱞᱮ ᱦᱚᱨᱚᱚᱵᱚᱨᱚᱜ ᱜᱮᱭᱟ, ᱟᱫᱚ ᱱᱟᱛᱮ ᱡᱮ ᱡᱟᱦᱟᱸᱭ ᱠᱚ ᱜᱮᱠᱚ ᱦᱤᱡᱩᱜᱼᱟ ᱟᱫᱚ ᱟᱵᱚᱣᱟᱜ ᱯᱟᱹᱨᱥᱤ ᱛᱮ ᱢᱟᱵᱚᱱ ᱨᱚᱲ ᱫᱟᱲᱮᱭᱟᱜ ᱠᱟᱱᱟ ᱟᱫᱚ ᱟᱵᱚᱣᱟᱜ ᱡᱮ ᱯᱟᱲᱦᱟᱣ ᱚᱱᱟ ᱜᱮ ᱵᱟᱵᱚᱱ ᱤᱭᱟᱹ ᱫᱟᱲᱮᱭᱟᱜ ᱠᱟᱱᱟ᱾ ᱡᱮ ᱟᱭᱳ ᱟᱲᱟᱝ ᱥᱮ ᱟᱵᱚᱣᱟᱜ ᱯᱟᱹᱨᱥᱤ ᱛᱮᱵᱚᱱ ᱯᱟᱲᱦᱟᱣ ᱞᱮᱱᱠᱷᱟᱱ ᱡᱮ ᱛᱤᱱᱟᱹᱜ ᱵᱚᱱ ᱯᱟᱲᱦᱟᱜᱼᱟ ᱩᱪᱷᱱᱟᱹᱣ ᱨᱟᱠᱟᱵ ᱞᱮᱠᱷᱟᱱ ᱫᱚ ᱛᱤᱱᱟᱹᱜ ᱱᱟᱯᱟᱭᱚᱜᱼᱟ᱾ ᱥᱮ ᱢᱟᱲᱟᱝ ᱪᱟᱞᱟᱣ ᱟᱠᱟᱱ ᱫᱤᱱ ᱨᱮᱭᱟᱜ ᱠᱟᱛᱷᱟ ᱦᱚᱸᱵᱚᱱ ᱩᱭᱦᱟᱹᱨ ᱧᱟᱢᱟ᱾ ᱚᱱᱠᱟᱱᱟ ᱦᱚᱸ ᱢᱮᱱᱟᱜ ᱛᱟᱵᱚᱱᱟ᱾
ᱟᱵᱚᱚ ᱢᱟᱱᱮ ᱱᱚᱣᱟ ᱥᱮᱱᱜᱮ ᱢᱟᱱᱮ ᱟᱭᱩᱨ ᱞᱮᱠᱟᱱ ᱦᱚᱲᱜᱮ ᱠᱟᱹᱴᱤᱡ ᱵᱟᱹᱱᱩᱜ ᱠᱚᱛᱟᱵᱚᱱᱟ ᱟᱵᱚᱨᱮᱱ ᱴ, ᱡᱮ ᱟᱵᱚ ᱠᱚ ᱟᱹᱭᱩᱨ ᱵᱚᱱᱟ ᱥᱮ ᱥᱩᱛᱩᱜ ᱵᱚᱱᱟ ᱠᱚ᱾
ᱟᱵᱚᱨᱮᱱ ᱚᱱᱠᱟᱱ ᱦᱚᱲᱜᱮ ᱱᱟᱦ ᱵᱟᱹᱱᱩᱜ ᱠᱚᱣᱟ ᱡᱮ ᱯᱨᱳᱜᱨᱟᱢ ᱡᱟᱛᱨᱟ ᱞᱟᱹᱜᱤᱫ ᱚᱱᱛᱮ ᱫᱚ ᱱᱟᱦᱟ ᱡᱚᱛᱚ ᱜᱮ ᱟᱹᱭᱩᱨ ᱢᱮᱭᱟ ᱫᱮᱞᱟ ᱵᱟᱵᱩ ᱫᱮᱞᱟ ᱢᱟᱹᱭ ᱦᱟᱸᱰᱮ ᱡᱟᱛᱨᱟ ᱦᱩᱭᱩᱜ ᱠᱟᱱᱟ ᱦᱟᱸᱰᱮ ᱯ ᱯᱨᱚᱨ ᱚᱱᱛᱮ ᱫᱚ ᱱᱟᱦᱟᱜ ᱡᱚᱛᱚ ᱜᱮ ᱟᱹᱭᱩᱨ ᱢᱮᱭᱟ᱾
ᱠᱤᱱᱛᱩ ᱯᱟᱲᱦᱟᱜ ᱱᱤᱭᱮ ᱫᱚ ᱱᱟᱜ ᱚᱱᱠᱟ ᱟᱹ ᱟᱭᱩᱨ ᱞᱮᱠᱟᱱ ᱦᱚᱲ ᱫᱚ ᱱᱟᱜ ᱤᱧ ᱫᱚ ᱵᱟᱹᱧ ᱧᱮᱞ ᱵᱟᱲᱟᱭ ᱡᱮ ᱯᱟᱲᱦᱟᱜ ᱱᱤᱭᱟᱹ ᱠᱚ ᱟᱹᱭᱩᱨ ᱤᱫᱤᱭᱮᱫ ᱠᱚᱣᱟ ᱫᱮᱞᱟ ᱢᱟᱹᱭ ᱚᱸᱰᱮ ᱯᱟᱲᱦᱟᱜ ᱢᱮ᱾ ᱥᱮ ᱫᱮᱞᱟ ᱵᱟᱹᱵᱩ ᱱᱚᱰᱮ ᱯᱟᱲᱦᱟᱜ ᱢᱮ, ᱟᱵᱚᱣᱟᱜ ᱟᱭᱳ ᱟᱲᱟᱝ ᱠᱟᱱᱟ᱾ ᱟᱵᱚᱣᱟᱜ ᱟᱭᱳ ᱟᱲᱟᱝ ᱛᱮᱵᱚ ᱯᱟᱲᱦᱟᱣ ᱞᱮᱱᱠᱷᱟᱱ ᱟᱵᱚᱣᱟᱜ ᱡᱮᱢᱚᱱ ᱥᱟᱱᱛᱟᱲ ᱥᱚᱢᱟᱭ ᱩᱛᱱᱟᱹᱣ ᱨᱟᱠᱟᱵᱚᱜᱼᱟ ᱢᱟᱨᱟᱝ ᱢᱟᱨᱟᱝ᱾ ᱴᱷᱟᱶ ᱨᱮᱵᱚ ᱥᱮᱴᱮᱨ ᱫᱟᱲᱮᱜᱼᱟ ᱢᱤᱫ ᱫᱤᱱ᱾
ᱟᱵᱚᱣᱟᱜ ᱯᱟᱹᱨᱥᱤ ᱛᱮ ᱩᱰᱩᱠ ᱠᱟᱱᱟ ᱡᱮ ᱞᱚᱜᱚᱭ ᱡᱮ ᱟᱵᱚ ᱯᱟᱲᱦᱟᱣ ᱞᱮᱱᱠᱷᱟᱱ ᱦᱚᱸ ᱛᱤᱱᱟᱹᱜ ᱱᱟᱯᱟᱭᱚᱜᱼᱟ ᱥᱮ ᱛᱤᱱᱟᱹᱜ ᱜᱟᱱ ᱦᱩᱫᱤᱥ ᱠᱚ ᱦᱤᱡᱩᱜᱼᱟ ᱚᱱᱠᱟᱱ ᱦᱚᱸ ᱢᱤᱫᱴᱟᱱ ᱟᱵᱚᱣᱟᱜ ᱢᱚᱱᱮᱨᱮ ᱛᱟᱦᱮᱱᱟ ᱡᱮ ᱵᱟᱝᱟ ᱟᱵᱚᱣᱟᱜ ᱟᱭᱳ ᱟᱲᱟᱝ ᱥᱮ ᱯᱟᱹᱨᱥᱤ ᱦᱮᱡ ᱠᱟᱱᱟ᱾ ᱡᱮ ᱟᱵᱚ ᱫᱚᱵᱚᱱ ᱯᱟᱲᱦᱟᱣ ᱞᱮᱱᱠᱷᱟᱱ ᱫᱚ ᱟᱵᱚᱣᱟᱜ ᱢᱟᱨᱥᱟᱞ ᱰᱟᱦᱟᱨ ᱯᱟᱪᱮᱫ ᱢᱟᱲᱟᱝ ᱥᱮᱱ ᱟᱨᱦᱚᱸ ᱢᱟᱨᱥᱟᱞᱚᱜᱼᱟ᱾ ᱠᱟᱱ ᱟᱹᱭᱩᱨ ᱠᱩᱡ ᱜᱮ ᱵᱟᱹᱱᱩᱜ ᱠᱟᱜ ᱠᱚᱣᱟ ᱟᱵᱚ ᱥᱮᱱ ᱾ ᱡᱮ ᱡᱟᱦᱟᱸᱭ ᱟᱹᱭᱩᱨ ᱤᱫᱤ ᱢᱮᱭᱟᱭ ᱡᱮ ᱦᱤᱡᱩᱜ ᱢᱮ ᱵᱟᱹᱵᱩᱣᱟᱜ